ᱟᱸᱡᱚᱢᱚᱜ ᱠᱟᱱᱟ ᱾
ᱦᱮᱸ ᱟᱸᱡᱚᱢᱚᱜ ᱠᱟᱱ ᱜᱮᱭᱟ ᱾
ᱟᱪᱪᱷᱟ ᱾ ᱛᱟᱦᱚᱞᱮ ᱪᱮᱫ ᱠᱚᱢ ᱪᱤᱠᱟᱹᱭᱮᱜᱼᱟ?
ᱱᱤᱛᱚᱜ ᱫᱚ ᱪᱮᱫ ᱦᱚᱸ ᱵᱟᱝ ᱮᱢᱱᱤ ᱜᱮ ᱫᱩᱲᱩᱵ ᱵᱟᱲᱟᱭ ᱠᱟᱱᱟ ᱱᱚᱜᱼᱚᱭ ᱾ ᱠᱟᱹᱢᱤ ᱞᱟᱸᱜᱟ ᱡᱤᱨᱟᱹᱣ ᱵᱟᱲᱟ ᱦᱩᱭᱩᱜ ᱠᱟᱱᱟ ᱟᱨᱠᱤ ᱟᱢ ᱪᱮᱫ ᱠᱚᱢ ᱪᱤᱠᱟᱹ ᱵᱟᱲᱟᱭᱟ ᱛᱟᱦᱚᱞᱮ?
ᱤᱧ ᱦᱚᱸ ᱱᱚᱜᱼᱚᱭ ᱪᱮᱫ ᱜᱮ ᱵᱟᱝ ᱱᱚᱜᱼᱚᱭ ᱠᱟᱹᱢᱤ ᱞᱟᱸᱜᱟ ᱠᱟᱛᱮ ᱦᱮᱡ ᱠᱟᱛᱮ ᱱᱟᱥᱮᱱᱟᱜ ᱫᱩᱲᱩᱵ ᱡᱤᱨᱟᱹᱣ ᱦᱩᱭ ᱠᱟᱱᱟ ᱾
ᱟᱪᱪᱷᱟ ᱟᱪᱪᱷᱟ ᱾
ᱦᱩᱸ
ᱛᱟᱦᱚᱞᱮ ᱦᱩᱲᱩ ᱨᱚᱦᱚᱭ ᱠᱚᱫᱚᱢ ᱟᱨᱟᱢᱵᱚ ᱠᱮᱫᱟ ᱟᱹᱣᱨᱤ?
ᱦᱳᱭ ᱾ ᱱᱚᱜᱼᱚᱭ ᱛᱮᱦᱮᱧ ᱜᱮ ᱮᱦᱚᱵ ᱦᱩ ᱟᱠᱟᱱᱟ᱾ ᱦᱚᱞᱟ ᱢᱟᱦᱫᱷᱮᱨ ᱨᱮ ᱫᱚ ᱚᱱᱠᱟ ᱫᱚ ᱟᱞᱮ ᱥᱮᱱ ᱫᱚ ᱫᱟᱜ ᱫᱚ ᱵᱟᱝ ᱞᱟᱜᱟᱣ ᱟᱠᱟᱱᱟ᱾ ᱛᱟᱦᱮᱱᱟ ᱚᱱᱟᱛᱮ ᱛᱮᱦᱮᱧ ᱜᱮ ᱱᱚᱜᱼᱚᱭ ᱥᱤ ᱚᱪᱚ ᱠᱟᱛᱮ ᱮᱦᱚᱵ ᱦᱩᱭ ᱟᱠᱟᱱᱟ᱾
ᱟᱪᱪᱷᱟ ᱟᱪᱪᱷᱟ᱾
ᱦᱮᱸ ᱛᱟᱦᱚᱞᱮ ᱫᱟᱫᱟ ᱟᱯᱮ ᱥᱮᱱ ᱫᱚ ᱚᱠᱟ ᱞᱮᱠᱟ?
ᱫᱟᱜ ᱟᱞᱮ ᱥᱮᱫ ᱫᱚ ᱵᱷᱟᱜᱤ ᱜᱮ ᱞᱟᱜᱟᱣ ᱟᱠᱟᱱᱟ ᱢᱚᱴᱟᱢᱩᱴᱤ᱾ ᱦᱩᱲᱩ ᱨᱚᱦᱚᱭ ᱫᱚ ᱢᱟᱱᱮ ᱡᱷᱚᱛᱚ ᱜᱮ ᱮᱠᱫᱚᱢ ᱠᱚ ᱮᱦᱚᱵ ᱜᱚᱫ ᱟᱠᱟᱫᱟ᱾ ᱛᱟᱨᱯᱚᱨᱮ ᱚᱱᱟ ᱜᱷᱩᱴᱩ ᱠᱚᱨᱮ ᱡᱟᱦᱟᱸ ᱚᱱᱟ ᱠᱚᱜᱮ ᱠᱟᱹᱴᱤᱡ ᱢᱤᱫ ᱵᱟᱨ ᱵᱟᱠᱤ ᱢᱮᱱᱟᱜᱼᱟ ᱵᱟᱝᱠᱷᱟᱱ ᱫᱚ ᱦᱳᱲᱩ ᱨᱚᱦᱚᱭ ᱫᱚ ᱞᱟᱜᱟᱣ ᱜᱚᱫ ᱟᱠᱟᱱ ᱜᱮᱭᱟ ᱟᱞ ᱥᱮᱫ ᱫᱚ ᱾
ᱟᱪᱪᱷᱟ ᱟᱪᱪᱷᱟ
ᱦᱮᱸ
ᱟᱹᱰᱤ ᱱᱟᱯᱟᱭ ᱛᱟᱦᱚᱞᱮ ᱫᱟᱫᱟ ᱟᱯᱮ ᱥᱮᱱ ᱫᱚ ᱟᱫᱚ ᱚᱱᱟ ᱵᱮᱜᱚᱨ ᱚᱝᱠᱟ ᱪᱟᱥ ᱠᱚᱫᱚ ᱪᱮᱫ ᱠᱚ ᱡᱟᱹᱥᱛᱤ ᱫᱚ ᱦᱩᱭᱩᱜᱼᱟ?
ᱟᱞᱮ ᱥᱮᱫ ᱫᱚ ᱢᱟᱱᱮ ᱦᱩᱲᱩ ᱵᱮᱜᱚᱨ ᱫᱚ ᱱᱤᱛᱚᱜ ᱫᱚ ᱦᱟᱸᱜ ᱤᱧ ᱞᱟᱹᱭᱟ ᱱᱚᱣᱟ ᱦᱮᱸ ᱟᱱᱟᱡ ᱠᱚ ᱢᱮᱱᱟᱜ ᱟᱠᱟᱫᱟ ᱩᱛᱩ ᱠᱚ ᱡᱮ ᱯᱚᱴᱚᱞ ᱠᱚ ᱠᱩᱸᱫᱽᱨᱤ ᱠᱚ ᱠᱟᱞᱟ ᱠᱚ ᱱᱚᱣᱟ ᱠᱚ ᱱᱤᱛᱚᱜ ᱫᱚ ᱦᱟᱸᱜ ᱠᱚ ᱢᱚᱱᱮ ᱠᱚ ᱪᱟᱥ ᱟᱨᱠᱤ ᱛᱟᱨᱯᱚᱨ ᱱᱚᱜᱼᱚᱭ ᱡᱮ ᱟᱲᱟᱜ ᱠᱚ ᱢᱟᱱᱮ ᱡᱷᱤᱸᱜᱟᱹ ᱠᱚ ᱛᱟᱨᱯᱚᱨ ᱱᱚᱜᱼᱚᱭ ᱯᱩᱨᱟᱹᱭ ᱟᱲᱟᱜ ᱚᱠᱟ ᱠᱚ ᱞᱟᱜᱟᱣ ᱵᱟᱲᱟ ᱠᱟᱫᱟ ᱟᱫᱚ ᱱᱤᱛᱚᱜ ᱱᱤᱛᱚᱜ ᱫᱚ ᱢᱮᱱ ᱡᱤᱱᱤᱥ ᱫᱚ ᱦᱩᱭᱩᱜ ᱠᱟᱱᱟ ᱚᱱᱟ ᱦᱩᱲᱳ ᱜᱮ ᱠᱚ ᱪᱟᱥᱟ᱾
ᱦᱳᱭ ᱦᱳᱭ
ᱦᱮᱸ ᱛᱟᱨᱯᱚᱨᱮ ᱟᱫᱚ ᱡᱟᱦᱟᱸᱭ ᱚᱱᱠᱟ ᱤᱭᱟᱹ ᱠᱚᱨᱮ ᱯᱟᱲ ᱫᱷᱟᱨᱮ ᱠᱚᱨᱮ ᱢᱟᱱᱮ ᱠᱷᱮᱛ ᱠᱚ ᱢᱮᱱᱟᱜ ᱟᱠᱟᱫᱟ ᱾ ᱱᱟᱹᱭ ᱯᱟᱲ ᱠᱚᱨᱮ ᱡᱟᱦᱟᱸ ᱫᱚ ᱦᱩᱲᱩ ᱫᱚ ᱩᱱᱟᱹᱜ ᱫᱚ ᱚᱱᱟ ᱠᱚᱨᱮ ᱫᱚ ᱵᱟᱭ ᱦᱩᱭ ᱦᱚᱪᱚᱭᱟ ᱚᱱᱟ ᱠᱚᱨᱮ ᱫᱚ ᱥᱚᱵᱡᱤ ᱜᱮ ᱵᱷᱟᱜᱤ ᱪᱟᱥ ᱦᱩᱭᱩᱜᱼᱟ ᱾ ᱦᱮᱸ ᱚᱱᱟ ᱠᱚᱞᱮ ᱪᱟᱥᱟ ᱾ ᱦᱮᱸ ᱟᱯᱮ ᱥᱮᱫ ᱫᱚ ᱛᱟᱦᱟᱞᱮ?
ᱟᱞᱮ ᱥᱮᱱ ᱦᱚᱸ ᱚᱱᱠᱟᱜ ᱜᱮ ᱱᱤᱛᱚᱜ ᱫᱚ ᱡᱮᱢᱚᱱ ᱱᱚᱜᱼᱚᱭ ᱦᱩᱲᱩ ᱚᱱᱟ ᱵᱮᱜᱚᱨ ᱟᱫᱚ ᱚᱱᱠᱟ ᱫᱚ ᱠᱚᱢ ᱵᱮᱥᱤ ᱥᱚᱵᱽᱡᱤ ᱠᱚ ᱪᱟᱥ ᱦᱩᱭᱩᱜᱼᱟ ᱾
ᱟᱪᱪᱷᱟ ᱟᱪᱪᱷᱟ
ᱦᱳᱭ ᱾ ᱡᱮᱢᱚᱱ ᱡᱷᱤᱸᱜᱟᱹ ᱠᱟᱨᱞᱟ ᱚᱱᱟ ᱵᱚᱨᱵᱚᱴ ᱠᱚ ᱵᱷᱮᱱᱰᱤ ᱠᱚ ᱚᱱᱟ ᱠᱚ ᱨᱚᱦᱚᱭ ᱦᱩᱭᱩᱜ ᱛᱟᱦᱮᱱᱟ ᱟᱫᱚ ᱚᱱᱟ ᱠᱚᱫᱚ ᱚᱱᱠᱟ ᱚᱲᱟᱜ ᱨᱮ ᱡᱚᱢ ᱞᱟᱹᱜᱤᱫ ᱛᱮᱜᱮ
ᱟᱪᱪᱷᱟ ᱟᱪᱪᱷᱟ
ᱦᱳᱭ ᱦᱳᱭ
ᱛᱟᱦᱞᱮ ᱟᱯᱮ ᱥᱮᱫ ᱚᱱᱮ ᱪᱟᱥ ᱠᱚᱫᱚ ᱦᱩᱭᱩᱜ ᱜᱮᱭᱟ ᱥᱮ ᱵᱟᱝ?
ᱦᱳᱭ ᱟᱹᱠᱚᱞᱮ ᱪᱟᱥ ᱫᱚ ᱚᱱᱠᱟ ᱟᱞᱮ ᱥᱮᱱ ᱫᱚ ᱟᱹᱠ ᱫᱚ ᱚᱱᱠᱟ ᱫᱚ ᱪᱟᱥ ᱫᱚ ᱵᱟᱝ ᱦᱩᱭᱩᱜᱼᱟ ᱢᱟᱱᱮ ᱾ ᱟᱠᱷᱨᱤᱧ ᱞᱟᱹᱜᱤᱫ ᱛᱮᱫᱚ ᱢᱟᱱᱮ ᱚᱲᱟᱜ ᱨᱮᱜᱮ ᱡᱟᱦᱟᱸ ᱛᱤᱱᱟᱹᱜ ᱚᱱᱠᱟ ᱡᱚᱢ ᱞᱟᱹᱜᱤᱫ ᱛᱮ ᱚᱱᱟ ᱜᱮ
ᱟᱪᱪᱷᱟ ᱟᱪᱪᱷᱟ
ᱦᱳᱭ ᱦᱳᱭ ᱟᱯᱮ ᱥᱮᱱᱫ ᱫᱚ ᱛᱟᱦᱚᱞᱮ ᱫᱚ ᱪᱟᱥ ᱜᱮᱭᱟᱯᱮ
ᱦᱮᱸ ᱟᱞᱮ ᱥᱮᱫ ᱫᱚ ᱢᱳᱴᱟᱢᱩᱴᱤ ᱪᱟᱥ ᱜᱮᱭᱟ ᱠᱚ ᱵᱷᱟᱞᱮᱠᱚ ᱪᱟᱥᱟ ᱢᱟᱱᱮ ᱟᱠᱷᱨᱤᱧ ᱞᱟᱹᱜᱤᱫ ᱠᱚ ᱪᱟᱥᱟ ᱟᱨᱠᱤ ᱢᱟᱱᱮ
ᱦᱳᱭ ᱦᱳᱭ
ᱮᱠ ᱵᱤᱜᱷᱟ ᱫᱩ ᱵᱤᱜᱷᱟ ᱚᱱᱠᱟ ᱫᱚᱠᱚ ᱪᱟᱥ ᱜᱮᱭᱟ ᱠᱚ ᱵᱷᱟᱜᱤ ᱜᱮ ᱟᱨᱠᱤ
ᱟᱪᱪᱷᱟ ᱟᱪᱪᱷᱟ ᱢᱟᱱᱮ ᱛᱟᱦᱚᱞᱮ ᱟᱯᱮ ᱥᱮᱱ ᱫᱚ ᱟᱹᱰᱤ ᱞᱟᱹᱭ ᱞᱮᱠᱷᱟᱱ ᱫᱚ ᱡᱟᱹᱥᱛᱤ ᱧᱚᱜ ᱜᱮ ᱪᱟᱥ ᱠᱚᱫᱚ ᱦᱩᱭᱩᱜᱼᱟ ᱚᱱᱟ ᱫᱚ
ᱦᱮᱸ ᱡᱟᱹᱥᱛᱤ ᱧᱚᱜ ᱜᱮ ᱦᱳᱭᱳᱜᱼᱟ ᱟᱫᱚ ᱛᱟᱨᱯᱚᱨᱮ ᱟᱫᱚ ᱚᱱᱮ ᱦᱟᱹᱛᱤ ᱵᱚᱛᱚᱨ ᱠᱚᱛᱮ ᱟᱹᱰᱤ ᱦᱚᱲ ᱚᱱᱠᱟ ᱫᱚ ᱟᱨᱠᱤ ᱱᱮᱛᱟᱨ ᱫᱚᱠᱚ ᱠᱚᱢ ᱟᱹᱜᱩ ᱜᱚᱫ ᱠᱟᱫᱟ ᱦᱟᱹᱛᱤ ᱢᱚᱱᱮ ᱠᱚ ᱡᱚᱢᱩ ᱛᱚ ᱟᱫᱚ ᱚᱱᱮ ᱵᱟᱝᱠᱷᱟᱱ ᱫᱚ ᱞᱟᱜᱟ ᱠᱚ ᱦᱩᱭᱩᱜ ᱛᱟᱢᱟ ᱨᱚᱮᱫ ᱛᱟᱢᱟ ᱟᱫᱚ ᱫᱤᱱ ᱫᱚ ᱛᱤᱱᱟᱹᱜ ᱮᱢ ᱤᱭᱟᱹ ᱠᱚᱣᱟ
ᱦᱳᱭ ᱦᱳᱭ
ᱛᱚ ᱛᱟᱨᱯᱚᱨᱮ ᱟᱛᱳ ᱦᱚᱲ ᱠᱚᱦᱚᱸ ᱵᱟᱠᱚ ᱜᱚᱲᱚᱣᱟᱢ ᱠᱷᱟᱱ ᱟᱫᱚ ᱦᱟᱸᱜ ᱤᱱᱠᱟᱹᱜᱮ ᱢᱟᱱᱮ ᱡᱚᱢ ᱫᱚᱠᱚ ᱡᱚᱢ ᱜᱮᱭᱟ ᱚᱱᱟ ᱠᱷᱟᱹᱛᱤᱨ ᱟᱫᱚ ᱟᱹᱰᱤᱦᱚᱲ ᱢᱟᱱᱮ ᱩᱱᱟᱹᱜ ᱫᱚ ᱵᱟᱠᱚ ᱤᱭᱟᱹᱭᱫᱟ ᱠᱚᱢ ᱠᱚᱢ ᱠᱟᱫᱟ ᱠᱚ ᱱᱮᱛᱟᱨ ᱫᱚ
ᱦᱳᱭ ᱦᱳᱭ
ᱫᱤᱧ ᱛᱟᱦᱞᱮ ᱟᱯᱮᱥᱮᱫ ᱱᱚᱣᱟ ᱤᱭᱟᱹ ᱠᱚ ᱵᱟᱦᱟ ᱪᱟᱥ ᱠᱚ ᱡᱮᱢᱚᱱ ᱱᱚᱜ ᱱᱚᱣᱟ ᱠᱚ ᱡᱟᱦᱟᱸ ᱤᱭᱟᱹ ᱵᱟᱦᱟ ᱠᱚ ᱢᱮᱱᱟᱜ ᱟᱠᱟᱫᱟ ᱠᱩᱥᱱᱤ ᱵᱟᱦᱟ ᱠᱚ ᱡᱟᱦᱟᱸ ᱱᱮᱛᱟᱨ ᱵᱟᱡᱟᱨ ᱨᱮ ᱚᱱᱟ ᱪᱟᱥ ᱠᱚ ᱦᱳᱭᱳᱜ ᱜᱮᱭᱟ ᱥᱮ ᱵᱟᱝ
ᱦᱳᱭ ᱦᱳᱭ ᱡᱮᱢᱚᱱ ᱵᱟᱦᱟ ᱠᱚᱫᱚ ᱪᱟᱥ ᱜᱮᱭᱟ ᱠᱚ
ᱟᱪᱪᱷᱟ ᱟᱪᱪᱷᱟ
ᱵᱟᱦᱟ ᱠᱚᱫᱚ ᱡᱮᱢᱚᱱ ᱠᱩᱥᱵᱤ ᱵᱟᱦᱟ ᱛᱟ ᱡᱚᱵᱟ ᱵᱟᱦᱟ ᱠᱚ ᱟᱹᱰᱤ ᱞᱮᱠᱟᱱᱟᱜ ᱚᱱᱠᱟ ᱵᱟᱦᱟ ᱠᱚ ᱪᱟᱥ ᱜᱮᱭᱟ ᱠᱚ ᱵᱟᱦᱟ ᱫᱚ ᱚᱱᱟ ᱥᱟᱶᱛᱮ ᱱᱚᱜᱚᱭ ᱥᱩᱨᱡᱚᱢᱩᱠᱷᱤ ᱵᱟᱦᱟ ᱠᱚ
ᱟᱪᱪᱷᱟ ᱟᱪᱪᱷᱟ
ᱦᱳᱭ ᱦᱳᱭ ᱫᱟᱫᱟ ᱟᱯᱮ ᱥᱮᱱ ᱫᱚ ᱚᱱᱟ ᱥᱩᱨᱡᱚᱢᱩᱠᱷᱤ ᱵᱟᱦᱟ ᱫᱚᱠᱚ ᱪᱟᱥ ᱜᱮᱭᱟ ᱥᱮ ᱵᱟᱝ
ᱦᱮᱸ ᱥᱩᱨᱡᱚᱢᱩᱠᱷᱤ ᱵᱟᱦᱟ ᱠᱚ ᱪᱟᱥᱟ ᱵᱷᱟᱜᱮ ᱜᱮᱠᱚ ᱪᱟᱥᱟ ᱡᱮᱢᱚᱱ ᱮᱠ ᱫᱩ ᱵᱤᱜᱷᱟ ᱢᱤᱫᱟᱝ ᱪᱟᱹᱥᱤ ᱚᱱᱠ ᱠᱚ ᱵᱷᱟᱜᱮ ᱜᱮᱠᱚ ᱪᱟᱥᱟ
ᱦᱳᱭ ᱦᱳᱭ
ᱦᱩᱸ ᱡᱟᱦᱟᱸ ᱫᱚ ᱟᱫᱚ ᱥᱩᱱᱩᱢ ᱥᱩᱱᱩᱢᱟᱠᱚ
ᱚᱱᱠᱟᱞᱮᱠᱟ ᱟᱞᱮ ᱥᱮᱱ ᱦᱚᱸ ᱚᱱᱟ ᱞᱟᱹᱜᱤᱫ ᱛᱮᱜᱮ ᱪᱟᱥᱟᱠᱚ
ᱦᱩᱸ
ᱛᱟᱨᱯᱚᱨᱮ ᱱᱚᱣᱟ ᱤᱭᱟᱹ ᱵᱟᱦᱟ ᱠᱚᱦᱚᱸ ᱡᱮᱢᱚᱱ ᱠᱩᱥᱱᱤ ᱵᱟᱦᱟ ᱠᱚ ᱱᱚᱣᱟ ᱠᱚ ᱢᱟᱱᱮ ᱟᱠᱷᱨᱤᱧ ᱞᱟᱹᱜᱤᱫ ᱛᱮ ᱟᱨᱠᱤ
ᱦᱳᱭ ᱦᱳᱭ
ᱦᱮᱸ ᱱᱚᱣᱟ ᱠᱚᱦᱚᱸ ᱠᱚ ᱵᱷᱟᱹᱜᱤ ᱜᱮᱠᱚ ᱪᱟᱥᱟ ᱟᱨᱠᱤ
ᱟᱪᱪᱷᱟ ᱟᱪᱪᱷᱟ
ᱟᱞᱮ ᱥᱮᱫ ᱫᱚ ᱢᱤᱫ ᱠᱟᱛᱷᱟ ᱛᱮᱫᱚ ᱪᱟᱥᱵᱟᱥ ᱫᱤᱥᱚᱢ ᱜᱮ ᱠᱟᱱᱟ ᱢᱟᱱᱮ ᱫᱟᱜ ᱠᱚᱦᱚᱸ ᱢᱟᱱᱮ ᱩᱱᱟᱹᱜ ᱫᱚ ᱥᱚᱝᱠᱚᱴ ᱵᱟᱹᱱᱩᱜ ᱠᱟᱫᱟ ᱫᱟᱜ ᱠᱚᱦᱚᱸ ᱮᱵᱮᱞᱵᱮᱞ ᱢᱮᱱᱟᱜ ᱠᱟᱫᱟ᱾ ᱱᱟᱹᱭ ᱥᱩᱨ ᱨᱮ ᱢᱮᱱᱟᱜ ᱟᱠᱟᱫ ᱛᱟᱞᱮᱭᱟ ᱟᱫᱚ ᱚᱱᱟᱛᱮ ᱢᱚᱴᱟᱢᱩᱴᱤ ᱡᱚᱛᱚᱢ ᱡᱤᱱᱤᱥ ᱜᱮ ᱢᱟᱱᱮ ᱠᱟᱹᱴᱤᱡ ᱡᱩᱫᱤᱢ ᱢᱟᱱᱮᱢ ᱠᱷᱟᱴᱟᱜ-ᱟ
ᱦᱳᱭ ᱦᱳᱭ
ᱪᱟᱥ ᱠᱚᱨᱮ ᱢᱚᱴᱟᱢᱩᱴᱤ ᱵᱷᱟᱜᱮ ᱜᱮ ᱢᱟᱱᱮ ᱢᱤᱫᱴᱟᱝ ᱯᱷᱚᱞᱚᱱ ᱫᱚᱢ ᱧᱟᱢᱟ ᱟᱫᱚ ᱟᱫᱚ ᱡᱩᱫᱤ ᱱᱤᱡᱮ ᱜᱮ ᱵᱟᱢ ᱠᱷᱟᱴᱟᱜ-ᱟ ᱛᱟᱦᱚᱞᱮ ᱫᱚ ᱯᱷᱚᱞᱚᱱ ᱫᱚ ᱚᱠᱟᱨᱮᱢ ᱧᱟᱢᱟ?
ᱮᱠᱟᱞ ᱮᱠᱟᱞ ᱮᱠᱟᱞ
ᱦᱮᱸ
ᱛᱟᱦᱚᱞᱮ ᱟᱯᱮᱥᱮᱫ ᱫᱚ ᱜᱟᱝᱠᱮ ᱪᱟᱥ ᱠᱟᱱ, ᱪᱟᱥ ᱠᱚᱫᱚ ᱡᱟᱦᱟᱸᱭᱟᱜ? ᱢᱟᱱᱮ ᱟᱹᱰᱤ ᱞᱮᱠᱟᱱᱟᱜ ᱜᱮ ᱢᱟᱱᱮ ᱪᱟᱥ ᱠᱚᱫᱚ ᱵᱷᱟᱜᱤ ᱜᱮ ᱦᱩᱭᱩᱜ-ᱟ᱾
ᱦᱮᱸ ᱦᱮᱸ ᱦᱮᱸ ᱪᱟᱥ ᱠᱚᱫᱚ ᱢᱩᱴᱟ ᱢᱩᱴᱤ ᱵᱷᱟᱜᱤ ᱜᱤ ᱦᱩᱭᱩᱜ-ᱟ᱾
ᱟᱪᱪᱷᱟ ᱟᱪᱪᱷᱟ
ᱦᱮᱸᱜᱼᱮ
ᱠᱤᱱᱛᱩ ᱜᱚᱝᱠᱮ ᱚᱱᱠᱟ ᱞᱮᱠᱟ ᱫᱚ ᱵᱟᱞᱮ ᱪᱟᱥᱟ ᱡᱷᱚᱛᱚ ᱡᱤᱱᱤᱥ ᱜᱮ ᱢᱟᱱᱮ ᱚᱱᱠᱟ ᱠᱚᱢ ᱠᱚᱢ ᱫᱚ ᱪᱟᱥ ᱟᱞᱮ
ᱩᱸ ᱟᱪᱪᱷᱟ ᱟᱪᱪᱷᱟ
ᱦᱩᱸ ᱦᱩᱸᱸ ᱟᱞᱮ ᱥᱮᱫ ᱫᱚ ᱜᱚᱝᱠᱮ ᱚᱱᱠᱟ ᱫᱟᱜ ᱨᱮᱱᱟᱜ ᱟᱹᱰᱤ ᱡᱳᱨ ᱟᱱᱟᱴ ᱢᱮᱱᱟᱜ-ᱟ ᱛᱚ ᱚᱱᱟ ᱠᱷᱟᱹᱛᱤᱨ ᱛᱮ ᱚᱱᱠᱟ ᱞᱮᱠᱟᱛᱮ ᱪᱟᱥ ᱠᱚᱫᱚ ᱵᱟᱝ ᱦᱩᱭᱩᱜ-ᱟ᱾
ᱟᱪᱪᱷᱟ ᱟᱪᱪᱷᱟ ᱟᱪᱪᱷᱟ ᱡᱮᱢᱚᱱ ᱱᱚᱣᱟ ᱤᱭᱟᱹ ᱠᱚ ᱪᱮᱫ ᱠᱚ ᱞᱟᱹᱭᱟ ᱱᱚᱣᱟ ᱟᱨ ᱞᱩᱢᱟᱹᱝ ᱪᱟᱥ ᱛᱟᱨᱯᱚᱨᱮ ᱱᱚᱜ-ᱚᱭ ᱵᱟᱪᱠᱚᱢ ᱪᱟᱥ ᱱᱚᱣᱟ ᱠᱚᱫᱚ ᱟᱯᱮ ᱥᱮᱫ ᱫᱚ ᱢᱟᱱᱮ ᱦᱩᱭᱩᱜ ᱜᱮᱭᱟ ᱵᱟ
ᱦᱳᱭ ᱦᱳᱭ ᱮ ᱡᱮᱢᱚᱱ ᱞᱩᱢᱟᱹᱝ ᱚᱱᱟ ᱫᱚ ᱞᱟᱦᱟ ᱧᱚᱜ ᱪᱟᱥ ᱦᱩᱭᱩᱜ ᱠᱟᱱ ᱛᱟᱦᱮᱸᱱᱟ ᱮᱠᱷᱚᱱ ᱫᱚᱠᱚ ᱵᱷᱟᱹᱜᱤ ᱠᱚ ᱟᱛᱮ ᱠᱟᱜ-ᱟ
ᱟᱪᱪᱷᱟ ᱟᱪᱪᱷᱟ ᱟᱪᱪᱷᱟ
ᱦᱳᱭ ᱦᱳᱭ
ᱦᱮᱸ ᱟᱫᱚ ᱚᱱᱟ ᱫᱚ ᱟᱞᱮ ᱥᱮᱫ ᱫᱚ ᱩᱱᱟᱹᱜ ᱫᱚ ᱵᱟᱝ ᱦᱩᱭᱩᱜ-ᱟ, ᱛᱚᱵᱮ ᱧᱮᱞ ᱦᱩᱭ ᱠᱟᱱᱟ᱾ ᱠᱤᱪᱷᱩ ᱡᱮᱢᱚᱱ ᱡᱟᱦᱟᱸ ᱫᱚ ᱢᱟᱱᱮ ᱚᱱᱟ ᱜᱩᱨᱩ ᱰᱩᱝᱨᱤ ᱰᱷᱤᱯᱟᱹᱝ ᱡᱟᱭᱜᱟ ᱠᱚᱨᱮ ᱜᱮᱛᱚ ᱵᱮᱥᱤ᱾ ᱧᱮᱞᱚᱜ-ᱟ ᱡᱮᱢᱚᱱ ᱞᱩᱢᱟᱹᱝ ᱪᱟᱥ ᱛᱟᱨᱯᱚᱨᱮ ᱵᱟᱪᱠᱚᱢ ᱪᱟᱥ
ᱮᱠᱟᱞ ᱮᱠᱟᱞ ᱮᱠᱟᱞ,
ᱟᱞᱮ ᱥᱮᱫ ᱚᱱᱟ ᱪᱟᱥ ᱫᱚ ᱩᱱᱟᱹᱜ ᱫᱚ ᱵᱟᱝ ᱦᱩᱭᱩᱜᱼᱟ ᱟᱯᱮ ᱥᱮᱫ ᱜᱮ ᱦᱩᱭᱩᱜ-ᱟ ᱥᱮ ᱪᱮᱫ? ᱚᱱᱟᱛᱤᱧ ᱠᱩᱞᱤᱭᱮᱫ ᱢᱮᱭᱟ ᱟᱨᱠᱤ
ᱵᱟᱝ ᱵᱟᱝ ᱟᱞᱮ ᱥᱮᱱ ᱦᱚᱸ ᱚᱱᱟ ᱠᱚᱫᱚ ᱚᱱᱠᱟ ᱞᱮᱠᱟ ᱫᱚ ᱪᱟᱥ ᱠᱚᱫᱚ ᱵᱟᱝ ᱦᱩᱭᱩᱜ-ᱟ᱾
ᱟᱪᱪᱷᱟ ᱟᱪᱷᱟ
ᱦᱩᱸ
ᱛᱟᱦᱚᱞᱮ ᱫᱟᱫᱟ ᱟᱫᱚ ᱚᱱᱠᱟ ᱛᱟᱦᱚᱞᱮ ᱟᱨ ᱚᱱᱠᱟ ᱟᱯᱮ ᱥᱮᱫ ᱫᱚ ᱟᱨ ᱪᱮᱫ ᱠᱩ? ᱚᱱᱠᱟ ᱡᱟᱹᱥᱛᱤ ᱪᱟᱥ ᱫᱚ ᱧᱮᱞᱚᱜ-ᱟ,
ᱡᱟᱹᱥᱛᱤ ᱫᱚ ᱦᱩᱲᱩ ᱜᱮ ᱡᱮᱢᱚᱱ ᱱᱚᱜ-ᱚᱭ ᱵᱟᱨ ᱥᱤᱡᱤᱱ ᱞᱮ ᱪᱟᱥᱟ ᱦᱩᱲᱩ᱾ ᱛᱟᱨᱯᱚᱨᱮ ᱱᱚᱜ-ᱚᱭ ᱟᱞᱩ ᱟᱨ ᱮᱢᱱᱤ ᱥᱚᱵᱽᱡᱤ ᱠᱚ ᱮᱢ ᱢᱩᱴᱟ-ᱢᱩᱴᱤ ᱡᱚᱛᱚ ᱜᱮ ᱢᱟᱱᱮ ᱥᱚᱵᱽᱡᱤ ᱠᱚ ᱡᱟᱦᱟᱸ ᱦᱮᱸᱪᱟᱥ ᱫᱚ ᱦᱩᱭᱩᱜ ᱜᱮᱭᱟ ᱡᱮᱢᱚᱱ ᱟᱨᱟᱢᱵᱚ ᱠᱩᱯᱤ ᱢᱩᱯᱷᱤ ᱠᱚ ᱡᱟᱦᱟᱸ ᱠᱚ ᱟᱨᱟᱢᱵᱚ᱾ ᱡᱷᱚᱛᱚ ᱜᱮ ᱢᱩᱴᱟᱢᱩᱴᱤ ᱵᱷᱟᱜᱮ ᱜᱮ ᱪᱟᱥ ᱫᱚ ᱦᱩᱭᱩᱜ-ᱟ, ᱟᱫᱚ ᱚᱱᱮ ᱫᱚᱢᱮ ᱪᱟᱥ ᱞᱮᱱᱠᱷᱟᱱ ᱦᱚᱸ ᱟᱫᱚ, ᱚᱱᱠᱟ ᱫᱟᱢ ᱫᱚ ᱵᱟᱝ ᱧᱟᱢᱚᱜ-ᱟ ᱠᱟᱨᱚᱱ ᱫᱚ ᱫᱚᱢᱮ ᱡᱤᱱᱤᱥ ᱥᱟᱸᱜᱮ ᱞᱮᱱᱠᱷᱟᱱ ᱫᱚ ᱫᱟᱢ ᱫᱚ ᱠᱚᱢᱚᱜ ᱪᱤᱠᱟᱭᱮᱢ ᱧᱟᱢ-ᱟ ᱦᱮᱸ ᱡᱩᱫᱤ ᱠᱚᱢ ᱠᱚ ᱪᱟᱥᱟ ᱛᱟᱦᱚᱞᱮ ᱦᱚᱭᱛᱚ ᱫᱟᱢ ᱵᱷᱟᱜᱤ ᱴᱷᱤᱠ ᱫᱟᱢ ᱧᱟᱢᱚᱜ-ᱟ ᱟᱨ ᱵᱟᱝᱠᱷᱟᱱ ᱫᱚᱼᱼ ᱚᱝᱠᱟ ᱫᱟᱢ ᱫᱚ ᱵᱟᱢ ᱧᱟᱢᱟ ᱡᱮᱢᱚᱱ ᱱᱮᱥ ᱜᱮ ᱱᱚᱜ-ᱚᱭ ᱟᱹᱞᱩ ᱠᱚᱼᱼ ᱢᱟᱱᱮ ᱟᱨᱚ ᱢᱚ ᱪᱟᱥ ᱞᱮᱫᱟ ᱠᱚ ᱡᱟᱦᱟᱸ ᱠᱚ ᱢᱟᱱᱮᱼᱼ
ᱦᱚᱭ ᱦᱚᱭ᱾
ᱦᱩᱸ ᱩᱱ ᱥᱩᱢᱚᱭ ᱜᱮ ᱡᱟᱯᱩᱫ ᱦᱮᱡ ᱮᱱᱟ ᱟᱨ ᱫᱟᱢ ᱵᱟᱠᱚ ᱧᱟᱢ ᱞᱮᱫᱟ ᱟᱫᱚ ᱠᱷᱮᱛ ᱨᱮ ᱜᱮ ᱱᱚᱥᱴᱚ ᱭᱮᱱᱟ ᱟᱹᱞᱩ ᱠᱚ ᱵᱟᱹᱲᱤᱡ ᱮᱱᱟ ᱥᱮᱭᱟ ᱭᱮᱱᱟ ᱵᱟᱠᱚ ᱞᱟ ᱞᱮᱫᱟ᱾ ᱞᱟ ᱠᱟᱛᱮᱜ ᱨᱮᱦᱚᱸ ᱢᱟᱱᱮ ᱪᱮᱜ ᱵᱮᱠᱟᱨ ᱞᱟ ᱠᱟᱛᱮᱜ ᱨᱮᱦᱚᱸ ᱚᱱᱟ ᱟᱭᱟᱜ ᱵᱩᱱᱩᱥ ᱠᱷᱚᱨᱪᱟ ᱜᱮ ᱦᱩᱭᱩᱜ-ᱟ᱾ ᱢᱚᱱᱩᱥ ᱠᱷᱚᱨᱪᱟ ᱜᱮ ᱚᱱᱟ ᱦᱚᱸ ᱢᱟᱱᱮ ᱜᱷᱟᱴᱛᱤ ᱨᱮ ᱪᱟᱞᱟᱜᱼᱼ ᱱᱟ ᱡᱟᱦᱟᱸ ᱟᱨ ᱫᱟᱢ ᱵᱟᱝ ᱧᱟᱢ ᱞᱮᱠᱷᱟᱱ ᱡᱟᱦᱟᱸᱭ ᱠᱷᱚᱨᱪᱟ ᱟᱠᱟᱫᱟ ᱚᱱᱟ ᱦᱚᱸ ᱡᱩᱫᱤ ᱵᱟᱝ ᱨᱟᱠᱟᱵ-ᱟ᱾ ᱦᱮᱞᱳ ᱦᱮᱸ ᱟᱨ ᱦᱟᱞᱮ ᱟᱯᱮ ᱥᱮᱜ ᱫᱚ, ᱟᱨ ᱞᱟᱹᱭ ᱫᱟᱹᱧ ᱟᱯᱮ ᱥᱮᱜ ᱛᱟᱦᱚᱞᱮ ᱚᱱᱟ ᱟᱨ ᱪᱮᱜ ᱠᱚᱠᱚ ᱪᱟᱥ ᱟᱠᱚ?
ᱟᱞᱮ ᱥᱮᱱ ᱫᱚ ᱚᱱᱠᱟ ᱧᱮᱞ ᱞᱮᱠᱷᱟᱱ ᱫᱚ ᱟᱨ ᱚᱱᱠᱟ ᱪᱟᱥ ᱞᱮᱠᱟ ᱛᱮᱫᱚ ᱡᱮᱢᱚᱱ ᱚᱱᱟ ᱠᱚ᱾ ᱚᱱᱟ ᱥᱟᱶᱛᱮ ᱟᱫᱚ ᱚᱱᱠᱟ ᱟᱞᱩ ᱠᱚᱦᱚᱸ ᱪᱟᱥ ᱫᱚ ᱦᱩᱭᱩᱜ ᱜᱮᱭᱟ᱾ ᱟᱫᱚ ᱟᱨᱚ ᱢᱮᱱᱟᱜ-ᱟ ᱚᱱᱠᱟ ᱛᱩᱲᱤᱼᱼ ᱛᱩᱲᱤ ᱛᱟᱨᱯᱚᱨ ᱚᱱᱠᱟ ᱡᱷᱚᱞᱟ ᱠᱩᱼᱼ ᱦᱮᱸ ᱡᱮᱢᱚᱱ ᱛᱩᱲᱤ ᱠᱚᱫᱚ ᱚᱱᱠᱟ ᱧᱮᱼᱼ ᱦᱚᱭ ᱦᱚᱭ᱾
ᱱᱚᱶᱟ ᱪᱮᱜ ᱮᱢ ᱞᱟᱹᱭᱮᱜ ᱛᱟᱦᱮᱸᱜ ᱞᱟᱹᱭ ᱢᱮ?
ᱞᱟᱹᱭᱟᱹᱧ ᱛᱩᱲᱤ ᱠᱚᱫᱚ ᱡᱮᱢᱚᱱ ᱧᱮᱞ ᱞᱮᱠᱷᱟᱱ ᱫᱚ ᱛᱩᱲᱤ ᱠᱚᱫᱚ ᱧᱮᱞ ᱡᱟᱹᱥᱛᱤ ᱧᱚᱜ ᱜᱮ ᱪᱟᱥ ᱦᱩᱭᱩᱜ-ᱟ ᱚᱱᱟ ᱫᱚ ᱚᱱᱠᱟᱼᱼ ᱪᱮᱫᱟᱜ ᱟᱹᱰᱤ ᱫᱟᱜ ᱫᱚ ᱵᱟᱝ ᱞᱟᱜᱟᱜ-ᱟ ᱛᱚ ᱚᱱᱟ ᱠᱷᱟᱹᱛᱤᱨ ᱛᱮ ᱚᱱᱟ ᱫᱚ ᱱᱟᱥᱮᱱᱟᱜ ᱡᱟᱹᱥᱛᱤ ᱧᱚᱜ ᱜᱮᱠᱚ ᱪᱟᱥᱟ᱾
ᱦᱮᱸ ᱛᱩᱲᱤ ᱫᱚ ᱟᱞᱮ ᱥᱮᱜ ᱦᱚᱸ ᱢᱚᱴᱟᱼᱢᱩᱴᱤ ᱵᱷᱟᱜᱮ ᱜᱮᱠᱚ ᱪᱟᱥᱟ᱾
ᱦᱚᱸᱭ ᱦᱚᱸᱭ᱾
ᱡᱮᱢᱚᱱ ᱚᱱᱟ ᱤᱭᱟᱹ ᱢᱟᱱᱮ ᱟᱞᱩ ᱠᱷᱮᱛ ᱠᱚᱨᱮ ᱦᱚᱸᱼᱼ ᱢᱟᱱᱮ ᱫᱷᱟᱨᱮ ᱫᱷᱟᱨᱮ ᱛᱮᱠᱚ ᱮᱨ ᱠᱟᱜ ᱜᱮᱭᱟ᱾
ᱦᱚᱭ ᱦᱚᱭ ᱦᱚᱭ᱾
ᱛᱩᱲᱤ ᱛᱟᱨᱯᱚᱨᱮ ᱢᱩᱞᱟᱹ ᱠᱚ᱾
ᱟᱪᱪᱷᱟ ᱟᱪᱷᱟ᱾
ᱵᱷᱟᱜᱤ ᱜᱮ ᱪᱟᱥ ᱦᱩᱭᱩᱜ-ᱟ᱾
ᱦᱚᱭ ᱦᱚᱭ᱾
ᱦᱮᱸ ᱛᱚ ᱛᱟᱦᱚᱞᱮ ᱟᱯᱮ ᱥᱮᱜ ᱢᱟᱱᱮᱼᱼ ᱡᱚᱱᱰᱨᱟ ᱪᱟᱥ ᱪᱮᱫ ᱞᱮᱠᱟ ᱢᱮᱱᱟᱜ-ᱟ ᱡᱚᱱᱰᱨᱟ ᱪᱟᱥ?
ᱡᱚᱱᱰᱨᱟ ᱦᱮᱸ ᱡᱚᱱᱰᱨᱟ ᱦᱚᱸ ᱪᱟᱥ ᱫᱚ ᱪᱟᱥ ᱜᱮᱭᱟᱞᱮ ᱚᱱᱟ ᱠᱚᱫᱚ ᱡᱮᱢᱚᱱᱼᱼ ᱚᱱᱟ ᱠᱩᱫᱚ ᱟᱠᱷᱨᱤᱧ ᱠᱩ ᱞᱟᱹᱜᱤᱜ ᱦᱚᱸᱞᱮ ᱪᱟᱥ ᱜᱤᱭᱟ᱾ ᱛᱮ‌ᱫᱚ ᱡᱟᱹᱥᱛᱤ ᱧᱚᱜ ᱜᱮ ᱱᱟᱥᱮ ᱡᱟᱹᱥᱛᱤ ᱧᱚᱜ ᱜᱮ ᱪᱟᱥ ᱫᱚ ᱦᱩᱭᱩᱜ-ᱟ᱾
ᱟᱪᱪᱷᱟ ᱟᱪᱷᱟ᱾
ᱦᱚᱸ᱾ ᱡᱮᱢᱚᱱ ᱟᱨ ᱠᱤᱪᱷᱩ ᱫᱤᱱ ᱯᱚᱨ ᱠᱷᱟᱱ ᱡᱚᱢ ᱫᱚ ᱜᱟᱱ ᱜᱚᱫᱚᱜ-ᱟ᱾
ᱟᱸᱪᱪᱷᱟ ᱟᱪᱪᱷᱟ ᱟᱪᱷᱟ ᱦᱮᱸ᱾
ᱦᱮᱸ ᱦᱮᱸ᱾ ᱟᱯᱮ ᱥᱮᱱ ᱫᱚ?
ᱦᱮᱸ᱾ ᱟᱞᱮ ᱥᱮᱜ ᱦᱚᱸ ᱢᱚᱴᱟᱼᱢᱩᱴᱤ ᱪᱟᱥ ᱠᱚᱫᱚ ᱢᱟᱱᱮ ᱵᱷᱟᱜᱤ ᱜᱮ ᱠᱚ ᱡᱚᱱᱰᱨᱟ ᱠᱚᱦᱚᱸ ᱠᱚ ᱪᱟᱥᱟ᱾ ᱡᱮᱢᱚᱱ ᱱᱚᱜ-ᱚᱭ ᱱᱤᱛᱚᱜ ᱩᱛᱩᱚ ᱦᱟᱸᱜ ᱥᱤᱡᱤᱱ ᱠᱟᱱᱟ ᱢᱚᱴᱟᱼᱢᱩᱴᱤ ᱠᱚ᱾ ᱟ ᱦᱚᱸᱜ-ᱚᱭ ᱦᱟᱸᱜ ᱫᱟᱨᱮ ᱦᱚᱸ ᱦᱟᱨᱟ ᱜᱚᱫᱚᱜ ᱠᱟᱱᱟ ᱠᱤᱪᱷᱩ ᱫᱤᱱᱼᱼ ᱯᱩᱨᱟᱹ ᱠᱟᱱ ᱜᱷᱟᱹᱲᱤᱡ‌ ᱟᱫᱚᱼᱼ ᱟᱞᱮ ᱥᱮᱜ ᱫᱚ ᱚᱱᱠᱟ ᱱᱟᱜ ᱢᱚᱴᱟᱼᱢᱩᱴᱤ ᱵᱟᱨᱚ ᱢᱟᱥ ᱪᱟᱥ ᱨᱮᱱᱟᱜ ᱦᱚᱸᱠᱚ ᱪᱟᱥ ᱜᱮᱭᱟ ᱟᱨᱠᱤ ᱡᱟᱦᱟᱸ ᱫᱚᱼᱼ ᱢᱤᱫ ᱴᱟᱝ ᱚ ᱥᱤᱡᱤᱱ ᱨᱮᱦᱚᱸ ᱢᱟᱱᱮ ᱡᱚᱱᱰᱨᱟ ᱦᱩᱭᱩᱜ-ᱟ ᱟᱨᱠᱤ᱾ ᱦᱮᱸ ᱥᱮ ᱵᱟᱝ ᱦᱮᱸ᱾ ᱢᱚᱴᱟᱼᱢᱩᱴᱤ ᱢᱟᱱᱮ ᱦᱟᱴ ᱠᱚᱨᱮ ᱠᱚ ᱟᱜᱩᱭ ᱜᱮᱭᱟ ᱛᱚ᱾
ᱟᱪᱪᱷᱟ ᱟᱪᱪᱷᱟ
ᱦᱮ ᱚᱱᱟ ᱠᱚᱨᱮ ᱜᱮ ᱟᱫᱚ ᱟᱞᱮ ᱫᱚ ᱵᱟᱞᱮ ᱪᱟᱥ-ᱟ᱾ ᱢᱚᱴᱟ ᱢᱩᱴᱤ ᱦᱟᱴ ᱠᱚᱨᱮ ᱨᱮᱠᱚ ᱟᱹᱜᱩᱭᱟ ᱚᱱᱟ ᱠᱷᱚᱱ ᱠᱤᱨᱤᱧ ᱠᱟᱛᱮᱫ ᱡᱚᱢ ᱵᱟᱲᱟ ᱦᱩᱭᱩᱜᱼᱟ᱾ ᱚᱱᱠᱟ ᱩᱱᱟᱹᱜ ᱫᱚ ᱪᱟᱥ ᱫᱚ ᱵᱟᱹᱱᱩᱜ-ᱟ᱾ ᱞᱟᱹᱭ ᱫᱤᱧ ᱛᱟᱦᱚᱞᱮ ᱟᱯᱮ ᱥᱮᱫ ᱱᱚᱶᱟ ᱤᱭᱟᱹ ᱠᱚᱠᱚ ᱪᱟᱥ ᱜᱮᱭᱟ ᱡᱮᱢᱚᱱ ᱵᱟᱡᱽᱲᱟ ᱠᱚ
ᱦᱳᱭ ᱦᱳᱭ ᱪᱟᱥ ᱫᱚ ᱪᱟᱹᱥ ᱜᱮᱭᱟᱠᱚ ᱟᱫᱚ ᱟᱞᱮ ᱫᱚ ᱚᱱᱠᱟ ᱫᱚ ᱚᱱᱟ ᱫᱚ ᱪᱟᱥ ᱫᱚ ᱵᱟᱝ ᱦᱩᱭ ᱠᱟᱱᱟ ᱢᱮᱱᱠᱷᱟᱱ ᱚᱱᱠᱟ ᱟᱛᱳ ᱠᱚᱨᱮᱱ ᱦᱚᱲ ᱫᱚᱠᱚ ᱪᱟᱥ ᱜᱮᱭᱟ
ᱟᱪᱪᱷᱟ ᱟᱪᱪᱷᱟ
ᱦᱚᱭ ᱦᱚᱭ᱾ ᱚᱱᱠᱟ ᱞᱮᱠᱟ ᱫᱚ ᱚᱱᱟ ᱠᱚᱨᱮᱱᱟᱜ ᱫᱚ ᱤᱭᱟᱹ ᱫᱚ ᱵᱟᱝ ᱧᱮᱞ ᱦᱩᱭᱩ ᱟᱠᱟᱱᱟ᱾
ᱟᱪᱪᱷᱟ ᱟᱪᱷᱟ ᱟᱪᱷᱟ
ᱦᱮᱸ
ᱟᱨ ᱟᱯᱮ ᱥᱮᱫ ᱚᱱᱟ ᱪᱮᱫ ᱨᱟᱦᱮᱲ ᱪᱟᱥ ᱠᱚ ᱢᱮᱱᱟᱜ ᱜᱮᱭᱟ ᱥᱮ ᱵᱟᱝ ᱨᱟᱦᱮᱲ ᱛᱟᱨᱯᱚᱨᱮ ᱱᱚᱜᱚᱭ ᱪᱮᱫ ᱠᱚ ᱞᱟᱹᱭ ᱟ ᱠᱩᱨᱛᱤᱷᱤ
ᱦᱳᱭ ᱦᱳᱭ ᱚᱱᱟ ᱠᱚᱫᱚ ᱚᱱᱟ ᱠᱚᱫᱚ ᱪᱟᱥ ᱟᱠᱚ ᱚᱱᱟ ᱠᱚᱫᱚ ᱟᱞᱮ ᱦᱚᱸ ᱪᱟᱥ ᱞᱮ ᱪᱟᱥ ᱵᱟᱲᱟᱭ ᱜᱮᱭᱟ ᱠᱚᱢ ᱵᱮᱥᱤ ᱫᱚ ᱦᱚᱸ ᱦᱳᱭ ᱛᱚ ᱢᱟ ᱛᱟᱦᱚᱞᱮ ᱫᱟᱫᱟ ᱱᱚᱝᱠᱟ ᱜᱮ ᱨᱚᱯᱚᱲ ᱦᱩᱭᱩᱜᱼᱟ᱾
ᱦᱮᱸ ᱴᱷᱤᱠ ᱜᱮᱭᱟ ᱛᱟᱦᱚᱞᱮ ᱢᱟ ᱦᱮᱸ ᱦᱮᱸ